ᱻ ᱡᱚᱦᱟᱨ ᱜᱮ ᱜᱚᱢᱠᱮ ᱦᱮᱸ ᱦᱮᱞᱳ ᱦᱮᱸ ᱡᱚᱦᱟᱨ ᱜᱮ ᱡᱚᱦᱟᱨ ᱜᱮ
ᱦᱮᱸ
ᱛᱟᱦᱞᱮ ᱜᱚᱝᱠᱮ ᱪᱮᱫᱠᱟ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱦᱮᱸ ᱱᱟᱯᱟᱭ ᱜᱮ ᱟᱵᱤᱱ ᱫᱚ ᱪᱮᱫ ᱞᱮᱠᱟ
ᱚ ᱢᱳᱴᱟᱢᱩᱴᱤ ᱮᱠᱷᱚᱱ ᱚᱱᱠᱟ ᱪᱟᱞᱟᱜ ᱠᱟᱱ ᱜᱮᱭᱟ ᱱᱟᱯᱟᱭ ᱜᱮ
ᱮ ᱟᱪᱪᱷᱟ
ᱛᱟᱦᱚᱞᱮ ᱦᱮᱸ
ᱚᱠᱟ ᱴᱨᱚᱯᱤᱠ ᱜᱟᱞᱢᱟᱨᱟᱜᱼᱟ ᱟᱫᱚ
ᱜᱟᱞᱢᱟᱨᱟᱣ ᱟᱞᱟᱝ ᱦᱩᱞ ᱢᱟᱦᱟ ᱤᱫᱤ ᱠᱟᱛᱮᱜ ᱛᱷᱚᱲᱟ ᱜᱟᱱ ᱴᱩᱨᱤᱡᱚᱢ ᱤᱫᱤ ᱠᱟᱛᱮᱜ ᱛᱷᱚᱲᱟ ᱜᱟᱱ
ᱦᱩᱞ ᱢᱟᱦᱟ ᱨᱮᱱᱟᱜ ᱛᱷᱚᱲᱟ ᱜᱟᱱ ᱟᱪᱪᱷᱟ ᱟᱪᱪᱷᱟ ᱩᱸ
ᱚᱱᱟ ᱚᱠᱟ ᱞᱮᱠᱟ ᱠᱟᱛᱮ ᱯᱮ ᱯᱟ ᱯᱟᱞᱟᱣ ᱠᱮᱫᱟ ᱚᱱᱛᱮᱱᱟᱜ ᱟᱹᱨᱤ ᱪᱤᱞᱤ ᱪᱮᱫ ᱞᱮᱠᱟ ᱠᱟᱹᱴᱤᱡ ᱵᱚᱸᱜᱟ ᱵᱩᱨᱩ ᱠᱷᱚᱱ ᱮᱦᱚᱵ ᱠᱟᱛᱮ ᱵᱤᱫᱟᱹᱭ ᱟᱠᱷᱲᱟ ᱦᱟᱹᱨᱤᱡ ᱠᱷᱟᱴᱚ ᱢᱟᱪᱷᱟ ᱛᱮ
ᱚ ᱟᱻ ᱟᱞᱮ ᱫᱚ ᱦᱩᱞ ᱢᱟᱦᱟ ᱫᱚᱞᱮ ᱯᱟᱞᱚᱱ ᱠᱮᱫᱟ ᱚᱱᱟ ᱟᱞᱮ ᱥᱮᱫ ᱫᱚ ᱤᱭᱟᱹ ᱠᱚ ᱢᱮᱛᱟᱜ ᱠᱟᱱᱟ ᱨᱟᱭᱜᱚᱸᱡᱽ ᱟᱨᱠᱤ ᱜᱚᱵᱷᱚᱨᱢᱮᱱᱴ ᱤᱭᱟᱹ ᱠᱟᱱᱟ ᱜᱚᱵᱷᱚᱨᱢᱮᱱᱴ ᱦᱚᱞ ᱚᱲᱟᱜ ᱞᱟᱹᱴᱩ ᱜᱮᱭᱟ ᱟᱫᱚ ᱚᱸᱰᱮ ᱪᱟᱞᱟᱣ ᱦᱩᱭ ᱞᱮᱱᱟ ᱟᱫᱚ ᱚᱱᱛᱮ ᱚᱱᱟ ᱢᱟᱹᱡᱷᱤ ᱵᱟᱵᱟ ᱠᱚ ᱛᱤᱱᱟᱹᱜ ᱰᱷᱮᱨ ᱟᱹᱛᱩ ᱠᱚ ᱢᱮᱱᱟᱜᱼᱟ ᱡᱚᱛᱚ ᱟᱹᱛᱩ ᱢᱟᱺᱡᱷᱤ ᱦᱟᱲᱟᱢ ᱠᱚ ᱟᱨ ᱵᱟᱠᱤ ᱥᱚᱢᱚᱭ ᱛᱮ ᱤᱫᱤ ᱛᱟᱨᱟ ᱠᱚ ᱡᱚᱛᱚ ᱦᱚᱲᱞᱮ ᱪᱟᱞᱟᱣ ᱞᱮᱱᱟ ᱜᱟᱹᱰᱤ ᱠᱚ ᱵᱷᱟᱲᱟ ᱦᱩᱭ ᱞᱮᱱᱟ ᱡᱚᱛᱚ ᱦᱚᱲᱞᱮ ᱪᱟᱞᱟᱣ ᱞᱮᱱᱟ ᱚᱸᱰᱮᱞᱮ ᱥᱮᱞᱮᱫ ᱞᱮᱱᱟ ᱟᱫᱚ ᱚᱱᱟ ᱢᱤᱴᱤᱝ ᱨᱮᱫᱚ ᱚᱱᱟ ᱤᱭᱟᱹ ᱚᱱᱟ ᱢᱤᱴᱤᱝ ᱨᱮᱫᱚ ᱩᱯᱟᱥᱛᱤᱛ ᱞᱮᱠᱟ ᱛᱮᱜᱮᱞᱤᱧ ᱛᱟᱦᱮᱸ ᱞᱮᱱᱟ ᱤᱭᱟᱹ ᱛᱟᱦᱮᱸ ᱞᱮᱱᱟ ᱮᱥᱯᱤ ᱛᱟᱦᱮᱸ ᱞᱮᱱᱟ ᱮᱥᱰᱤᱳ ᱛᱟᱦᱮᱸ ᱞᱮᱱᱟ ᱵᱤᱰᱤᱭᱳ ᱛᱟᱦᱮᱸ ᱞᱮᱱᱟ ᱟᱨ ᱟᱵᱚ ᱥᱟᱱᱛᱟᱲ ᱨᱮᱱ ᱤᱭᱟᱹ ᱞᱟᱹᱴᱩ ᱞᱟᱹᱴᱩ ᱤᱭᱟᱹ ᱠᱚᱠᱚ ᱛᱟᱦᱮᱸ ᱞᱮᱱᱟ ᱢᱟᱨᱟᱝ ᱢᱟᱨᱟᱝ ᱦᱚᱲ ᱠᱚᱠᱚ ᱛᱟᱦᱮᱸ ᱞᱮᱱᱟ ᱟᱫᱚ ᱱᱚᱣᱟ ᱟᱵᱚ ᱥᱚᱢᱟᱡ ᱠᱚ ᱱᱤᱭᱟᱹ ᱠᱟᱛᱮ ᱜᱮ ᱢᱟᱱᱮ ᱚᱱᱮ ᱪᱮᱠᱟᱛᱮ ᱟᱨᱦᱚᱸ ᱤᱭᱟᱹ ᱚᱱᱟ ᱪᱤᱠᱟᱹᱱ ᱞᱟᱦᱟ ᱥᱮᱫ ᱵᱚᱱ ᱞᱟᱦᱟᱜᱼᱟ ᱪᱤᱠᱟᱹ ᱛᱮᱵᱚᱱ ᱪᱮᱫ ᱩᱱ ᱩᱱᱱᱚᱛᱤᱭᱟᱵᱚᱱ ᱚᱱᱟ ᱠᱚ ᱤᱫᱤ ᱠᱟᱛᱮ ᱟᱹᱰᱤ ᱟᱭᱢᱟ ᱰᱷᱮᱨ ᱜᱟᱯᱟᱞᱢᱟᱨᱟᱣ ᱦᱩᱭ ᱞᱮᱱᱟ
ᱟᱪᱪᱷᱟ ᱟᱪᱪᱷᱟ ᱟᱪᱪᱷᱟ ᱟᱪᱪᱷᱟ
ᱜᱟᱯᱟᱞ ᱢᱟᱨᱟᱣ ᱵᱟᱲᱟ ᱤᱭᱟᱹ ᱦᱩᱭ ᱵᱟᱲᱟ ᱠᱟᱛᱮᱫ ᱚᱱᱟ ᱠᱚ ᱤᱭᱟᱹ ᱯᱨᱳᱜᱨᱟᱢ ᱠᱚ ᱪᱟᱵᱟ ᱵᱟᱲᱟᱛᱮᱫ ᱜᱟᱛᱮ ᱠᱚ ᱛᱟᱦᱮᱸ ᱞᱮᱱᱟ ᱡᱮᱢᱚᱱ ᱠᱤ ᱥᱟᱵ ᱠᱟᱜ ᱵᱮᱱ ᱠᱩᱲᱤ ᱠᱚᱱᱟᱜ ᱠᱩᱲᱤᱭᱟᱜ ᱠᱩ ᱟᱯᱟᱲᱤ ᱛᱩᱧ ᱥᱮ ᱠᱚᱲᱟ ᱠᱚᱣᱟᱜ ᱦᱚᱸ ᱚᱱᱟ ᱨᱮᱱᱟᱜ ᱟᱯᱟᱲᱤ ᱛᱩᱧ ᱯᱨᱚᱛᱤᱡᱳᱜᱤᱛᱟ
ᱦᱮᱸ ᱦᱮᱸ ᱦᱮᱸ
ᱠᱚ ᱛᱟᱦᱮᱸ ᱞᱮᱱᱟ ᱚᱱᱟ ᱥᱟᱶᱛᱮ ᱟᱨ ᱦᱚᱸ ᱯᱷᱩᱴᱵᱚᱞ ᱠᱷᱮᱞᱟ ᱠᱚ ᱛᱟᱦᱮᱸ ᱞᱮᱱᱟ
ᱟᱪᱪᱷᱟ ᱦᱮᱸ ᱦᱮᱸ
ᱚ ᱟᱫᱚ ᱜᱚᱢᱠᱮ ᱟᱯᱮ ᱚᱱᱛᱮ ᱚᱠᱟ ᱞᱮᱠᱟ ᱢᱟᱱᱟᱣ ᱵᱟᱲᱟ ᱦᱩᱭ ᱞᱮᱱᱟ
ᱟᱞᱮ ᱚᱱᱚᱛᱮ ᱫᱚ ᱛᱤᱨᱤᱥᱟ ᱡᱩᱱ ᱥᱮᱛᱟᱜ ᱢᱚᱴᱟᱢᱩᱴᱤ ᱥᱟᱛᱴᱟ ᱠᱷᱚᱱᱜᱮ ᱡᱟᱦᱟᱸᱛᱤᱱᱟᱹᱜ ᱱᱚᱰᱮ ᱥᱟᱵᱷᱟᱵᱤᱠ ᱟᱵᱚ ᱠᱷᱮᱨᱣᱟᱞ ᱠᱚ ᱢᱮᱱᱟᱜ ᱠᱚᱣᱟ ᱡᱷᱚᱛᱚ ᱟᱹᱛᱩ ᱟᱹᱛᱩ ᱟᱞᱮ ᱱᱚᱰᱮ ᱢᱟᱜ ᱢᱤᱫᱴᱟᱝ ᱢᱮᱱᱟᱜᱼᱟ ᱱᱚᱰᱮ ᱢᱩᱠᱩᱴᱢᱩᱱᱤᱯᱩᱨ ᱢᱤᱫᱴᱟᱝ ᱢᱟᱴᱷᱚ ᱢᱮᱱᱟᱜᱼᱟ ᱥᱩᱨ ᱨᱮ ᱢᱟᱨᱟᱝ ᱜᱮᱭᱟ ᱚᱱᱟ ᱢᱟᱴ ᱨᱮ ᱡᱷᱚᱛᱚ ᱡᱟᱣᱨᱟ ᱠᱟᱛᱮ ᱯᱩᱨᱟᱹ ᱢᱩᱠᱩᱴᱢᱩᱱᱤᱯᱩᱨ ᱛᱤᱱ ᱢᱟᱨᱟᱝ ᱴᱟᱣᱩᱱ ᱠᱟᱱᱟ ᱯᱩᱨᱟᱹ ᱢᱩᱠᱩᱴᱢᱩᱱᱤᱯᱩᱨ ᱜᱮ ᱨᱮᱞᱤ ᱯᱩᱭᱞᱳ ᱨᱮ ᱯᱩᱭᱞᱳ ᱨᱮ ᱩᱱᱠᱤᱱᱟᱜ ᱢᱩᱠᱩᱴᱢᱩᱱᱤᱯᱩᱨ ᱢᱟᱴᱷ ᱠᱷᱚᱱᱟᱜ ᱢᱩᱠᱩᱴᱢᱩᱱᱤᱯᱩᱨ ᱴᱟᱣᱩᱱ ᱯᱩᱨᱟᱹ ᱢᱤᱫ ᱫᱷᱟᱣ ᱢᱟᱱᱮ ᱛᱤᱱᱟᱹᱜ ᱥᱟᱱᱛᱟᱲ ᱢᱮᱱᱟᱜ ᱠᱚᱣᱟ ᱡᱷᱚᱛᱚ ᱢᱤᱫᱴᱟᱝ ᱨᱮᱞᱤ ᱦᱩᱭᱩᱜᱼᱟ ᱢᱤᱫᱴᱟᱝ ᱨᱮᱞᱤ ᱨᱮᱞᱤ ᱠᱟᱛᱮ ᱦᱮᱡ ᱯᱚᱨᱮ ᱦᱮᱡ ᱯᱚᱨᱮ ᱚᱰᱮ ᱵᱚᱸᱜᱟ ᱵᱩᱨᱩ ᱛᱷᱟᱱᱨᱮ ᱵᱚᱸᱜᱟ ᱵᱩᱨᱩ ᱟᱨ ᱚᱸᱰᱮ ᱟᱞᱮᱨᱮᱱ ᱢᱟᱹᱡᱷᱤ ᱱᱟᱭᱠᱮ ᱢᱮᱱᱟᱜ ᱠᱚᱣᱟ ᱢᱟᱹᱡᱷᱤ ᱢᱮᱱᱟᱜ ᱠᱚᱣᱟ ᱩᱱᱠᱩ ᱠᱚ ᱵᱚᱸᱜᱟ ᱵᱩᱨᱩᱭᱟ ᱵᱚᱸᱜᱟ ᱵᱩᱨᱩ ᱥᱟᱶᱛᱮ ᱚᱸᱰᱮ ᱵᱚᱸᱜᱟ ᱵᱩᱨᱩ ᱯᱚᱨᱮᱜᱮ ᱟᱵᱚᱨᱮᱱ ᱡᱟᱦᱟᱸᱭ ᱱᱮᱣᱛᱟ ᱯᱮᱲᱟ ᱟᱞᱮ ᱱᱚᱰᱮ ᱢᱮᱢᱵᱟᱨ ᱢᱮᱱᱟᱜ ᱠᱚᱣᱟ ᱰᱤ ᱮᱢ ᱢᱮᱱᱟᱜ ᱠᱚᱣᱟ ᱛᱟᱨᱯᱚᱨᱮ ᱯᱨᱚᱥᱟᱥᱚᱱᱤᱠ ᱨᱮᱱ ᱡᱟᱦᱟᱸᱭ ᱢᱮᱱᱟᱜ ᱠᱚᱣᱟ ᱛᱟᱯᱚᱨᱮ ᱟᱵᱚ ᱡᱟᱦᱟᱸᱭ ᱠᱚ ᱟᱵᱚ ᱠᱚᱨᱮᱱ ᱱᱮᱛᱟ ᱠᱚ ᱢᱮᱱᱟᱜ ᱠᱚᱣᱟ ᱩᱱᱠᱩ ᱠᱚ ᱥᱮᱞᱮᱫ ᱛᱟᱦᱮᱸ ᱠᱟᱱᱟ ᱩᱱᱠᱩ ᱠᱚ ᱟᱛᱮ ᱜᱮ ᱩᱱᱠᱩ ᱠᱚ ᱟᱛᱮ ᱜᱮ ᱚᱸᱰᱮᱱᱟᱜ ᱟᱞᱮᱭᱟᱜ ᱦᱩᱞ ᱢᱟᱦᱟ ᱫᱚᱞᱮ ᱢᱚᱴᱟᱢᱩᱴᱤ ᱯᱚᱨᱤᱪᱟᱞᱚᱱᱟ ᱠᱮᱫᱟ ᱠᱤᱱᱛᱩ ᱱᱚᱸᱰᱮ ᱫᱚ ᱟᱞᱮ ᱦᱩᱞᱢᱟ ᱦᱩᱞ ᱢᱟᱦᱟ ᱵᱟᱠᱷᱨᱟᱛᱮ ᱮᱱᱮᱡ ᱥᱮᱨᱮᱧ ᱠᱷᱚᱱ ᱮᱦᱚᱵ ᱠᱟᱛᱮᱫ ᱠᱷᱮᱞ ᱥᱯᱳᱨᱴ ᱠᱚ ᱟᱭᱢᱟ ᱟᱨ ᱵᱤᱵᱷᱤᱱᱚ ᱵᱤᱵᱷᱤᱱᱚ ᱛᱷᱟᱨ ᱛᱮ ᱦᱩᱭ ᱟᱠᱟᱱᱟ ᱢᱟᱱᱮ ᱯᱷᱩᱴᱵᱚᱞ ᱨᱮᱱᱟᱜ ᱢᱟᱱᱮ ᱢᱤᱫᱴᱟᱝ ᱢᱟᱨᱴᱷ ᱫᱚ ᱵᱟᱝ ᱵᱟᱨᱭᱟ ᱯᱮᱭᱟ ᱢᱟᱨᱠᱷ ᱢᱮᱱᱟᱜᱼᱟ ᱯᱷᱩᱴᱵᱚᱞ ᱢᱤᱫ ᱢᱤᱫ ᱫᱷᱟᱨᱮ ᱛᱟᱯᱚᱨᱮ ᱤᱭᱟᱹ ᱵᱷᱚᱞᱤᱵᱚᱞ ᱢᱤᱫ ᱫᱷᱟᱨᱮ ᱤᱱᱟᱹ ᱥᱟᱶᱛᱮ ᱢᱟᱨᱟᱝ ᱯᱮᱲᱟ ᱞᱮᱠᱟ ᱛᱟᱦᱮᱸ ᱠᱟᱱᱟ ᱟᱵᱚᱨᱮᱱ ᱡᱟᱦᱟᱸᱭ ᱱᱤᱛᱚᱜ ᱥᱤ ᱮᱢ ᱢᱮᱱᱟᱭᱟ ᱩᱱᱤ ᱦᱮᱡ ᱞᱮᱱᱟᱭ ᱩᱱᱤ ᱦᱮᱡ ᱞᱮ ᱩᱱᱤ ᱦᱮᱡ ᱠᱟᱛᱮᱫ
ᱜᱚᱝᱠᱮ ᱢᱮᱱᱮᱫ ᱠᱟᱱ ᱡᱮ ᱟᱵᱚᱨᱮᱱ ᱤᱭᱟᱹ ᱢᱚᱱᱮ ᱵᱟᱭ ᱛᱟᱦᱮᱸ ᱞᱮᱱᱟ ᱢᱟᱱᱮ ᱟᱵᱚᱨᱮᱱ ᱤᱭᱟᱹ ᱟᱫᱤᱵᱟᱥᱤ ᱟᱫᱤᱵᱟᱥᱤ ᱩᱱᱱᱚᱭᱚᱱ ᱫᱚᱯᱛᱚᱨᱮᱴ ᱢᱮ ᱢᱚᱱᱛᱨᱤ ᱠᱷᱩᱫᱤᱨᱟᱢ ᱴᱩᱰᱩ
ᱦᱮᱸ ᱛᱟᱦᱮᱸ ᱠᱟᱱᱟ ᱛᱟᱦᱮᱸ ᱠᱟᱱᱟ ᱪ ᱛᱟᱦᱮᱸ ᱠᱟᱱ ᱜᱮ ᱫᱤᱭᱮ ᱟᱨᱧ ᱛᱤᱨᱤᱥᱟ ᱡᱩᱱ ᱢᱟᱱᱮ ᱟᱵᱚ ᱥᱟᱱᱛᱟᱲ ᱠᱚᱣᱟᱜ ᱢᱟ ᱛᱟᱢᱟᱢ ᱨᱟᱹᱥᱠᱟᱹ ᱨᱮᱱᱟᱜ ᱫᱤᱱ
ᱚ
ᱤᱱᱠᱟᱹ ᱠᱟᱛᱮᱮᱫ ᱟᱠᱷᱲᱟ ᱫᱚ ᱡᱚᱢᱟᱣᱱᱟ ᱡᱚᱢᱟᱣ ᱯᱚᱨᱮ ᱮᱱᱮᱡ ᱥᱮᱨᱮᱧ ᱛᱟᱞᱟ ᱛᱮᱜᱮ ᱮ ᱢᱩᱪᱟᱹᱫ ᱦᱟᱹᱵᱤᱡ ᱫᱚ ᱢᱩᱪᱟᱹᱫ ᱮ ᱫᱤᱭᱮ ᱟᱵᱟᱨ ᱩᱞ ᱰᱷᱟᱹᱣᱨᱟᱹᱜ ᱛᱮᱜᱮ ᱟᱫᱚ ᱢᱩᱪᱟᱹᱫ ᱠᱟᱛᱮᱜ ᱱᱚ ᱢᱳᱴᱟᱢᱩᱴᱤ ᱱᱟᱯᱟᱭ ᱛᱮᱜᱮ ᱯᱟᱨᱚᱢ ᱱᱟ
ᱟᱯᱮ ᱚᱱᱛᱮ ᱴᱩᱨᱤᱡᱚᱢ ᱤᱫᱤ ᱠᱟᱛᱮ ᱚᱠᱟᱞᱮᱠᱟᱱ ᱫᱟᱬᱟᱱ ᱡᱟᱭᱜᱟ ᱠᱚ ᱢᱮᱱᱟᱜᱼᱟ
ᱴᱩᱨᱤᱡᱚᱢ ᱦᱚᱸ ᱴᱩᱨᱤᱡᱚᱢ ᱤᱫᱤᱛᱮ ᱢᱮᱱᱟᱜᱼᱟ ᱵᱮᱥ ᱠᱚᱭᱮᱠᱴᱤ ᱡᱟᱭᱜᱟ ᱢᱮᱱᱟᱜᱼᱟ ᱟᱹᱞᱤᱧᱟᱜ ᱦᱩᱫᱤᱥ ᱨᱮᱢᱟ ᱱᱤᱝᱠᱟ ᱯᱮᱭᱟᱯᱷ ᱱᱤᱭᱟᱹᱟᱹᱜᱟᱱ ᱡᱟᱭᱜᱟ ᱞᱤᱧ ᱧᱮᱞ ᱤᱭᱟᱹᱭᱮᱫ ᱠᱟᱱ ᱫᱤᱥᱟᱹᱭᱮᱫ ᱠᱟᱱ
ᱟᱪᱪᱷᱟ
ᱦᱮᱸ ᱟᱫᱚᱞᱤᱧ ᱞᱟᱹᱭᱫᱟ ᱦᱟᱸᱜ ᱴᱷᱤᱠ ᱜᱮᱭᱟ ᱚᱱᱟ ᱱᱚᱱᱛᱮ ᱡᱮ ᱢᱮᱛᱟᱜ ᱠᱟᱱᱟ ᱟᱞ ᱨᱟᱭᱜᱚᱸᱡᱽ ᱢᱮᱱᱟᱜᱼᱟ
ᱦᱮᱸ ᱦᱮᱸ ᱦᱮᱸ
ᱟᱨ ᱤᱧ ᱫᱚ ᱚᱸᱰᱮ ᱫᱚ ᱚᱱᱟ ᱠᱚᱞᱤᱠ ᱯᱷᱚᱨᱮᱥᱴ ᱢᱮᱱᱟᱜᱼᱟ ᱟᱨ ᱠᱤ ᱮ ᱮᱱᱛᱮᱫ ᱪᱮᱬᱮ ᱠᱚ ᱟᱨᱠᱤ ᱚᱸᱰᱮ ᱫᱚᱠᱚ ᱛᱟᱦᱮᱸ ᱵᱟᱲᱟᱜᱼᱟ ᱴᱷᱤᱠᱜᱮᱭᱟ ᱢᱟᱱᱮ ᱯᱨᱚᱛᱤ ᱵᱚᱪᱷᱚᱨ ᱢᱟᱱᱮ ᱪᱮᱬᱮ ᱠᱚ ᱦᱤᱡᱩᱜᱚᱜᱼᱟ ᱚᱸᱰᱮ ᱜᱮᱠᱚ ᱛᱟᱦᱮᱱᱟ ᱡᱚᱢ ᱡᱚᱢ ᱠᱚᱠᱚ ᱮᱢᱟ ᱠᱚᱣᱟ ᱵᱤᱞᱤ ᱦᱚᱯᱚᱱᱚᱜᱼᱟ ᱠᱚ ᱟᱨᱚᱸ ᱠᱚ ᱯᱷᱩᱨᱠᱟᱹᱜ ᱟᱠᱚ ᱟᱨᱦᱚᱸ ᱠᱚ ᱦᱤᱡᱩᱜᱚᱜᱼᱟ ᱡᱚᱠᱷᱚᱱ ᱡᱚᱠᱷᱚᱱ ᱟᱢᱜᱮ ᱩᱱᱠᱩᱣᱟᱜ ᱴᱟᱭᱤᱢ ᱦᱤᱡᱩᱜ ᱛᱟᱠᱚ ᱢᱤᱫᱴᱮᱱ ᱟᱵᱟᱨ ᱮᱴᱟᱜ ᱪᱮᱬᱮ ᱟᱵᱟᱨ ᱠᱚ ᱦᱤᱡᱩᱜᱚᱜᱼᱟ ᱚᱱᱠᱟ ᱠᱟ ᱠᱟᱛᱮᱮᱫ ᱚᱱᱟ ᱢᱤᱫᱴᱮᱱ ᱧᱮᱞ ᱨᱮᱱᱟᱜ ᱡᱟᱭᱜᱟ ᱞᱮᱠᱟᱱᱟᱜ ᱠᱟᱱ ᱜᱮᱭᱟ ᱴᱷᱤᱠ ᱜᱮᱭᱟ ᱟᱫᱚ ᱚᱱᱰᱮ ᱦᱚᱸ ᱪᱟᱞᱟᱣ ᱞᱮᱱᱠᱷᱟᱱ ᱫᱚ ᱚᱱᱟ ᱢᱤᱫᱴᱮᱱ ᱴᱩᱨᱤᱥᱴ ᱯᱞᱮᱥ ᱠᱟᱱ ᱜᱮᱭᱟ
ᱠᱤ ᱥᱩᱫᱩ ᱪᱮᱬᱮ ᱞᱟᱹᱜᱤᱫ ᱜᱮ ᱥᱮ ᱦᱮ ᱟᱨ ᱦᱚᱸ ᱥᱮ ᱪᱮᱬᱮ ᱜᱮ ᱢᱮᱱᱟᱜ ᱠᱚᱣᱟ ᱚᱱᱟ ᱢᱟᱱᱮ ᱚᱱᱟᱴᱟᱜ ᱫᱚ ᱢᱟᱱᱮ ᱯᱟᱨᱠ ᱥᱤᱥᱴᱮᱢ ᱠᱟᱱᱟ ᱥᱮ ᱢᱤᱫᱴᱮᱱ ᱢᱤᱭᱩᱡᱤᱭᱟᱢ ᱥᱤᱥᱴᱮᱢ ᱪᱢ ᱠᱟᱱᱟ
ᱢᱤᱭᱩᱡᱤᱭᱟᱢ ᱥᱤᱥᱴᱮᱢ ᱫᱚ ᱯᱟᱨᱠ ᱥᱤᱥᱴᱮᱢ ᱠᱟᱱᱟ ᱠᱷᱟᱹᱞᱤ ᱪᱮᱬᱮ ᱞᱟᱹᱜᱤᱫ ᱟᱨᱠᱤ ᱟᱨᱠᱤ
ᱟᱪᱪᱷᱟᱪ
ᱪᱮᱬᱮ ᱪᱮᱬᱮ ᱞᱟᱹᱜᱤᱫ ᱜᱮ ᱟᱨᱠᱤ ᱚᱱᱟ ᱢᱤᱫᱴᱟᱝ ᱛᱚᱠᱢᱟ ᱞᱮᱠᱟᱭ ᱧᱟᱢ ᱠᱟᱫᱟ ᱡᱮ ᱵᱚᱞᱮ ᱱᱚᱸᱰᱮ ᱫᱚ ᱪᱮᱬᱮ ᱟᱨᱠᱤ ᱯᱚᱠᱤ ᱱᱤᱵᱟᱥ ᱢᱤᱫᱴᱮᱱ ᱱᱮᱴᱟ ᱠᱚ ᱢᱮᱛᱟᱜ ᱠᱟᱱᱟ ᱵᱟᱝᱞᱟᱛᱮ ᱨᱚᱲ ᱠᱟᱱᱟ ᱤᱱᱟᱹ ᱯᱚᱨᱮ ᱢᱟᱱᱮ ᱢᱟᱞᱫᱟ
ᱢᱟᱞᱫᱟ ᱨᱮ ᱵᱟᱝ
ᱢᱟᱞᱫᱟ ᱵᱟᱝ ᱫᱚ ᱡᱚᱛᱚ ᱦᱚᱲ ᱜᱮᱵᱚᱱ ᱵᱟᱰᱟᱭ ᱜᱮᱭᱟ
ᱦᱮᱸ ᱢᱟᱞᱫᱟ ᱢᱟ ᱟᱨ ᱟᱞᱮ ᱢᱟ ᱢᱟᱞᱫᱟ ᱢᱟᱱᱮᱞ ᱞᱮ ᱵᱟᱲᱟᱭᱟ ᱩᱞ ᱛᱮᱜᱮ ᱩᱞ ᱩᱞ ᱫᱤᱥᱚᱢ ᱜᱮ ᱚᱱᱟ ᱞᱮ ᱢᱟᱱᱮ ᱢᱟᱞᱫᱟ ᱨᱮᱦᱚᱸ ᱚᱱᱠᱟᱱᱟᱜ ᱢᱮᱱᱟᱜᱼᱟ ᱴᱩᱨᱤᱡᱚᱢ ᱥᱯᱚᱴ
ᱦᱮᱸ ᱚᱱᱠᱟ ᱢᱮᱱᱟᱜ ᱜᱮᱭᱟ ᱚᱱᱮ ᱟᱭᱢᱟ ᱰᱷᱮᱨ ᱚᱱᱠᱟ ᱚᱱᱮ ᱤᱭᱟᱹ ᱠᱚ ᱢᱮᱱᱟᱜᱼᱟ ᱡᱟᱣ ᱠᱚ ᱛᱟᱦᱮᱸᱱᱟ ᱴᱷᱤᱠ ᱜᱮᱭᱟ ᱟᱫᱚ ᱚᱱᱟ ᱠᱚ ᱫᱷᱚᱝᱥ ᱵᱚᱨᱚᱥ ᱠᱤᱪᱷᱩ ᱚᱝᱥᱚ ᱚᱸᱰᱮ ᱦᱚᱸ ᱢᱮᱱᱟᱜᱼᱟ
ᱟᱪᱪᱷᱟ ᱟᱪᱪᱷᱟ
ᱦᱮ ᱤᱱᱟᱹ ᱯᱚᱨᱮ ᱧᱮᱞᱚᱜ ᱠᱟᱱᱟ ᱚᱠᱟ ᱥᱮᱫ ᱧᱮᱞᱚᱜ ᱠᱟᱱᱟ ᱥᱤᱞᱤᱜᱩᱲᱤ
ᱥᱤᱞᱤᱜᱩᱲᱤ ᱦᱮᱸ ᱥᱤᱞᱤᱜᱩᱲᱤ ᱫᱚ ᱢᱤᱫᱴᱮᱱ ᱯᱚᱨᱡᱚᱴᱚᱠ ᱡᱟᱭᱜᱟ ᱠᱟᱱᱟ ᱚᱸᱰᱮ ᱫᱚ ᱠᱷᱩᱵ ᱢᱟᱨᱟᱝ
ᱦ ᱮ ᱛᱲᱲ
ᱟᱪᱪᱷᱟ ᱟᱪᱪᱷᱟ ᱜᱚᱝᱠᱮ ᱟᱞᱮ ᱱᱚᱛᱮ ᱫᱚ ᱟᱸᱡᱚᱢ ᱠᱫ ᱜᱮᱭᱟ ᱦᱚᱭᱛᱚ ᱥᱩᱥᱩᱱᱤᱭᱟᱹ ᱵᱩᱨᱩ ᱥᱟᱶᱛᱮ ᱥᱩᱥᱩᱱᱤᱭᱟᱹ ᱵᱩᱨᱩ ᱥᱩᱥᱩᱱᱤᱭᱟᱹ ᱵᱩᱨᱩ ᱚᱸᱰᱮ ᱚᱱᱟ ᱢᱤᱫᱴᱮᱱ ᱴᱩᱨᱤᱥᱴ ᱥᱯᱚᱴ ᱠᱟᱱᱟ ᱥᱟᱶᱛᱮ ᱚᱸᱰᱮ ᱡᱷᱟᱨᱱᱟ ᱛᱮ ᱩᱰᱩᱠᱚᱜ ᱫᱟᱜ ᱚᱱᱟ ᱚᱸᱰᱮ ᱚᱸᱰᱮᱱᱟᱜ ᱮᱯᱮᱥᱟᱞ ᱢᱤᱫᱴᱟᱝ ᱤᱭᱩᱱᱤᱠ ᱡᱤᱱᱤᱥ ᱠᱟᱱᱟ ᱡᱟᱦᱟᱸ ᱵᱩᱨᱩ ᱠᱷᱚᱱᱜᱮ ᱡᱷᱟᱨᱱᱟ ᱠᱷᱚᱱ ᱩᱰᱩᱠᱩ-ᱟ ᱫᱟᱜ ᱚᱱᱟ ᱫᱟᱜ ᱠᱚ ᱧᱩᱭᱮᱫᱟ ᱚᱸᱰᱮᱱ ᱥᱛᱷᱟᱱᱤᱭᱟᱹ ᱦᱚᱲ ᱠᱚ ᱟᱹᱛᱩ ᱠᱚᱨᱮ ᱚᱱᱟ ᱱ ᱚᱱᱟ ᱮᱵᱚᱝ ᱚᱸᱰᱮᱱᱟᱜ ᱡᱟᱦᱟᱸ ᱵᱩᱨᱩ ᱨᱮᱱᱟᱜ ᱡᱟᱦᱟᱸ ᱫᱷᱤᱨᱤ ᱚᱱᱟ ᱫᱷᱤᱨᱤ ᱛᱮᱜᱮ ᱟᱵᱚ ᱵᱟᱵᱚᱱ ᱚᱲᱟᱜ ᱠᱚᱨᱮ ᱵᱟᱵᱚᱱ ᱨᱤᱫ ᱜᱮᱭᱟ ᱟᱫᱟ ᱨᱚᱥᱩᱱ ᱯᱮᱸᱭᱟᱡ ᱚᱱᱟ ᱠᱚ
ᱦᱮᱸ
ᱦᱮᱸ ᱟᱵᱚ ᱟᱞᱮ ᱫᱚᱞᱮ ᱢᱮᱛᱟᱜᱼᱟ ᱚᱱᱟ ᱫᱚ ᱥᱤᱞ ᱫᱷᱤᱨᱤ ᱚᱱᱟᱴᱟᱜ ᱚᱱᱟ ᱫᱷᱤᱨᱤ ᱚᱱᱟ ᱵᱩᱨᱩ ᱚᱱᱟ ᱨᱮᱱᱟᱜ ᱫᱷᱤᱨᱤ ᱛᱮᱜᱮ ᱵᱮᱱᱟᱜᱼᱟ ᱥᱟᱶᱛᱮ ᱚᱱᱟ ᱵᱩᱨᱩ ᱨᱮᱱ ᱫᱤᱠᱩᱨ ᱨᱮᱱ ᱫᱤᱠᱩ ᱟᱵᱚ ᱪᱷᱷᱟᱛᱤᱠ ᱠᱚᱨᱮᱱ ᱵᱚᱸᱜᱟ ᱵᱩᱨᱩ ᱠᱚᱠᱚ ᱵᱮᱱᱟᱣ ᱠᱚᱣᱟ ᱥᱟᱶᱛᱮ ᱟᱵᱚ ᱠᱚᱨᱮᱱ ᱦᱚᱸ ᱫᱷᱤᱨᱤ ᱨᱮᱱ ᱡᱟᱦᱟᱸ ᱛᱤᱱᱟᱹᱜ ᱥᱤᱞᱯᱚ ᱠᱚ ᱵᱮᱱᱟᱣ ᱠᱚᱣᱟ ᱚᱱᱟ ᱠᱷᱚᱱ ᱫᱚ ᱵᱮᱱᱟᱜᱼᱟ ᱠᱟᱴ ᱛᱮ ᱤᱭᱟᱹ ᱠᱚᱨᱮ ᱦᱚᱸ
ᱦᱸ
ᱱᱚᱣᱟ ᱫᱚ ᱥᱩᱥᱩᱱᱤᱭᱟᱹ ᱵᱩᱨᱩ ᱨᱮᱱᱟᱜ ᱢᱤᱫᱴᱟᱝ ᱦᱩᱭᱱᱟ ᱤᱱᱟᱹ ᱛᱟᱭᱚᱢ ᱦᱤᱡᱩᱜ ᱠᱟᱱᱟ ᱟᱞᱮᱭᱟᱜ ᱟᱵᱚ ᱟᱞᱮ ᱥᱩᱨ ᱨᱮᱜᱮ ᱚᱱᱟ ᱫᱚ ᱦᱩᱭᱩᱜ ᱠᱟᱱᱟ ᱢᱩᱠᱩᱴᱢᱩᱱᱤᱯᱩᱨ ᱢᱩᱠᱩᱴᱢᱩᱱᱤᱯᱩᱨ ᱫᱚ ᱜᱚᱢᱠᱮ ᱵᱟᱲᱟᱭ ᱢᱤᱫᱴᱮᱱ ᱰᱮᱢ ᱠᱟᱱᱟ ᱰᱮᱢ ᱡᱟᱦᱟᱸ ᱫᱚ ᱵᱟᱨᱭᱟ ᱱᱟᱹᱭ ᱢᱤᱫᱴᱷᱮᱱ ᱠᱟᱛᱮᱜ ᱢᱟᱱᱮ ᱰᱮᱢ ᱵᱮᱱᱟᱣ ᱟᱠᱟᱱᱟ ᱢᱟᱱᱮ ᱵᱲᱭᱟ ᱱᱟᱟᱹᱭ ᱢᱤᱫ ᱦᱮᱡ ᱠᱟᱛᱮᱜ ᱢᱤᱫ ᱴᱷᱮᱱ ᱢᱮᱥᱟᱨᱟ ᱚᱱᱟ ᱢᱮᱥᱟ ᱡᱟᱭᱜᱟ ᱜᱮᱠᱚ ᱛᱚᱞ ᱠᱟᱜ ᱛᱮ ᱢᱤᱫᱴᱟᱝ ᱠᱚᱝᱥᱟᱵᱚᱛᱤ ᱟᱨ ᱚᱸ ᱥᱤᱞᱟᱵᱚᱛᱤ ᱱᱟᱹᱭ ᱦᱮᱡ ᱠᱟᱛᱮ ᱢᱤᱫᱴᱷᱮᱱ ᱠᱟᱱᱟ ᱫᱤᱭᱮ ᱚᱱᱟᱜᱮ ᱢᱩᱠᱩᱴᱢᱩᱱᱤᱯᱩᱨ ᱦᱮᱸ ᱚᱱᱟᱜᱮ ᱢᱩᱠᱩᱴᱢᱩᱱᱤᱯᱩᱨ ᱛᱮ ᱵᱮᱱᱟᱣ ᱠᱟᱱᱟ ᱟᱫᱚ ᱚᱱᱟ ᱱᱟᱹᱭ ᱜᱮ ᱚᱱᱟ ᱱᱟᱹᱭ ᱨᱮᱱᱟᱜᱴ ᱧᱩᱛᱩᱢ ᱠᱟᱫᱟ ᱠᱚ ᱫᱚ ᱠᱚᱝᱥᱟᱵᱚᱛᱤ ᱟᱨ ᱢᱩᱠᱩᱴᱢᱩᱱᱤᱯᱩᱨ ᱨᱮᱱᱟᱜ ᱠᱷᱟᱥ ᱡᱤᱱᱤᱥ ᱫᱚ ᱦᱩᱭᱩᱜᱳᱜ ᱠᱟᱱᱟ ᱜᱚᱢᱠᱮ ᱡᱟᱦᱟᱸᱤᱱ ᱢᱤᱫᱴᱷᱮᱱ ᱫᱟᱜ ᱵᱟᱝ ᱢᱤᱥᱟᱭ ᱢᱤᱫᱴᱷᱮᱱ ᱠᱟᱱᱟ ᱢᱟᱱᱮ ᱢᱤᱫᱴᱟᱝ ᱫᱟᱜ ᱫᱚ ᱯᱩᱨᱟᱹ ᱜᱮ ᱠᱷᱷᱚᱞᱟᱣᱟ ᱟᱨ ᱢᱤᱫᱴᱟᱝ ᱫᱟᱜ ᱫᱚ ᱯᱩᱨᱟᱹᱮ ᱥᱟᱯᱟᱟᱜᱼᱟ ᱚᱱᱟ ᱟᱫᱚ ᱚᱸᱰᱮ ᱜᱮ ᱢᱤᱫᱴᱟᱝ ᱵᱩᱨᱩ ᱢᱮᱱᱟᱜᱼᱟ ᱚᱱᱟ ᱫᱚ ᱟᱞᱮ ᱵᱷᱟᱵᱽᱱᱤ ᱵᱩᱨᱩ ᱞᱮ ᱢᱮᱛᱟᱜᱼᱟ ᱥᱩᱥᱩᱱᱤᱭᱟᱹ ᱵᱩᱨᱩ ᱞᱮᱠᱟᱜᱮ ᱡᱮ ᱚᱸᱰᱮ ᱢᱤᱫᱴᱮᱱ ᱵᱷᱤᱭᱩ ᱯᱚᱭᱮᱱᱴ ᱢᱮᱱᱟᱜᱼᱟ ᱚᱱᱟᱜᱮ ᱟᱞᱮ ᱴᱷᱮᱱ ᱞᱮ ᱧᱮᱞ ᱚᱛᱱᱟᱜ ᱢᱤᱫᱴᱟᱝ ᱢᱟᱨᱟᱝ ᱡᱤᱱᱤᱥ ᱟᱨᱠᱤ ᱟᱨ ᱢᱤᱫᱴᱟᱝ ᱢᱮᱱᱟᱜᱼᱟ ᱱᱚᱱᱛᱮ ᱜᱷᱟᱜᱽᱨᱟ ᱚᱱᱟ ᱫᱚ ᱵᱟᱨᱚ ᱢᱟᱭᱤᱞ ᱵᱤᱨ ᱠᱚ ᱢᱮᱛᱟᱜᱼᱟ ᱥᱩᱫᱷᱩᱛᱚ ᱵᱤᱨ ᱢᱮᱱᱟᱜᱼᱟ ᱫᱟᱢᱟᱢ ᱵᱤᱨ ᱛᱚ ᱢᱟᱱᱮ ᱜᱷᱟᱜᱽᱨᱟ ᱥᱯᱚᱴ ᱚᱸᱰᱮ ᱫᱚ ᱥᱩᱫᱷᱩ ᱵᱤᱨ ᱛᱟᱞᱟᱨᱮ ᱚᱱᱠᱟ ᱡᱷᱟᱨᱱᱟ ᱢᱮᱱᱟᱜᱼᱟ ᱛᱰᱮ ᱫᱚᱚᱢ ᱚᱱᱠᱟ ᱢᱚᱭᱩᱨ ᱠᱚ ᱤᱭᱟᱹ ᱠᱚ ᱚᱸᱰᱮ ᱫᱚ ᱢᱟᱱᱮ ᱤᱭᱟᱹ ᱠᱷᱚᱱ ᱫᱚ ᱵᱟᱝᱠᱚ ᱮᱴᱮᱫ ᱟᱠᱟᱫᱟ ᱚᱸᱰᱮ ᱫᱚ ᱯᱷᱤᱥ ᱠᱚ ᱵᱟᱝ ᱞᱟᱜᱟᱜᱼᱟ ᱥᱩᱫᱩ ᱡᱟᱦᱟᱸᱭ ᱜᱮ ᱥᱮᱱ ᱠᱟᱛᱮ ᱠᱚ ᱧᱮᱞ ᱞᱮᱠᱷᱟᱱ ᱜᱮ ᱠᱩᱞᱟᱹᱭ ᱠᱷᱚᱱ ᱵᱤᱨ ᱡᱤᱭᱟᱹᱞᱤ ᱡᱤᱭᱟᱹᱞᱤ ᱥᱟᱱᱟᱢ ᱠᱚ ᱧᱟᱢᱚᱜᱼᱟ ᱚᱸᱰᱮ ᱫᱚ
ᱟᱪᱪᱷᱟ ᱟᱪᱪᱷᱟ
ᱟᱨ ᱟᱨ ᱚᱱᱠᱟ ᱡᱚᱫᱤᱢ ᱧᱮᱞᱟ ᱨᱟᱡᱟ ᱠᱚᱣᱟᱜ ᱚᱲᱟᱜ ᱠᱚ ᱚᱱᱠᱟ ᱫᱚ ᱢᱮᱱᱟᱜᱼᱟ ᱡᱷᱟᱲᱜᱨᱟᱢ ᱡᱷᱟᱲᱜᱨᱟᱢ ᱫᱚ ᱚᱱᱠᱮᱢ ᱟᱸᱡᱚᱢ ᱟᱠᱟᱫᱟ ᱠᱚᱢ ᱵᱤᱥᱤ
ᱡᱷᱟᱲᱜᱨᱟᱢ ᱡᱷᱟᱲᱜᱨᱟᱢ ᱦᱮᱸ ᱟᱸᱡᱚᱢ
ᱡᱷᱟᱲᱜᱨᱟᱢ ᱨᱮᱫᱚ ᱚᱱᱮ ᱚᱱᱠᱟ ᱨᱟᱡᱽ ᱵᱟᱲᱤ ᱠᱚ ᱢᱮᱱᱟᱜᱼᱟ ᱠᱤᱪᱷᱩ ᱚᱱᱟ ᱧᱮᱞ ᱨᱮᱱᱟᱜ ᱢᱤᱭᱩᱡᱤᱠ ᱢᱤᱫ ᱦᱮᱸ ᱢᱤᱭᱩᱡᱤᱭᱟᱢ ᱞᱮᱠᱟ ᱫᱚ ᱟᱨ ᱯᱟᱨᱠ ᱦᱚᱸ ᱢᱮᱱᱟᱜᱼᱟ ᱰᱤᱭᱟᱨ ᱯᱟᱨᱠ ᱦᱚᱸ ᱢᱮᱱᱟᱜᱼᱟ ᱚᱱᱠᱟᱱᱟᱜ ᱧᱮᱞ ᱞᱮᱠᱟᱛᱮ ᱟᱪᱪᱷᱟ ᱜᱚᱝᱠᱮ ᱛᱚ ᱫᱚ ᱵᱚᱨᱥᱟ ᱫᱤᱱ ᱦᱮᱡ ᱮᱱᱟ ᱟᱥᱟᱲ ᱵᱚᱸᱜᱟ ᱵᱚᱞᱚᱭᱮᱱᱟ ᱛᱟᱦᱚᱞᱮ ᱜᱚᱝᱠᱮ ᱛᱚᱞᱟ ᱠᱚ ᱛᱚᱞᱟ ᱠᱚ ᱟᱯᱮ ᱢᱟ ᱦᱩᱲᱩ ᱠᱚᱯᱮ ᱨᱚᱦᱚᱭ ᱜᱮᱭᱟ ᱥᱮ ᱵᱟᱝ
ᱦᱮᱸ ᱨᱚᱦᱚᱭ ᱨᱚᱦᱚᱭ ᱨᱚᱦᱚᱭ
ᱛᱟᱦᱚᱞᱮ ᱜᱚᱝᱠᱮ ᱛᱚᱞᱟ ᱠᱚ ᱚᱠᱟ ᱞᱮᱠᱟ ᱠᱟᱛᱮᱫ ᱯᱮ ᱜᱤᱰᱤᱭᱟ ᱢᱟᱱᱮ ᱱᱟᱦᱮᱞ ᱠᱚᱛᱮ ᱥᱤ ᱠᱟᱛᱮᱜ ᱥᱮ ᱮᱴᱟᱜ ᱚᱱᱠᱟ
ᱚ ᱪᱮᱫ ᱪᱮᱫ ᱪᱷᱟᱧ ᱞᱟᱹᱭᱮᱫ ᱛᱟᱞᱟᱝᱟ ᱦᱟᱸᱜ ᱟᱫᱚ ᱟᱹᱰᱤ ᱥᱮᱫᱷᱟᱭᱟᱢ ᱛᱟᱦᱮ ᱱᱟᱢᱚᱜ ᱦᱮ ᱦᱮᱸ ᱟᱪᱷᱟ ᱞᱟᱹᱭᱮᱫ ᱛᱟᱞᱟᱝ ᱤᱧᱟ ᱦᱟᱸᱜ ᱟᱫᱚ ᱟᱹᱰᱤ ᱥᱮᱫᱟᱭ ᱤᱭᱟᱹ ᱰᱟᱝᱨᱤ ᱱᱟᱦᱮᱞ ᱛᱮᱜᱮ ᱥᱤ ᱵᱟᱲᱟ ᱦᱩᱭᱩᱜ ᱠᱟᱱ ᱛᱟᱦᱮᱱᱚᱜ ᱟ ᱴᱷᱤᱠ ᱜᱮᱭᱟ ᱟᱫᱚ ᱫᱤᱱ ᱫᱤᱱ ᱛᱮ ᱟᱨᱠᱤ ᱚᱱᱮ ᱮᱛᱚᱲ ᱯᱚᱨᱤᱵᱚᱨᱛᱚᱱ ᱪᱟᱞᱟᱜ ᱠᱟᱱᱟ ᱥᱮ ᱯᱟᱞᱴᱟ ᱪᱟᱞᱟᱜ ᱠᱟᱱᱟ ᱴᱷᱤᱠᱭᱟ ᱟᱫᱚ ᱵᱚᱨᱛᱚᱢᱟᱱ ᱚᱞ ᱤᱱᱟᱹ ᱠᱚ ᱢᱮᱱ ᱟᱫᱚ ᱱᱟ ᱱᱟᱦᱮᱞ ᱮᱫᱟ ᱚᱱᱟᱛᱮ ᱪᱟᱵᱟᱭᱮᱱᱟ ᱚᱱᱟ ᱤᱫᱤ ᱠᱟᱛᱮ ᱥᱤ ᱞᱮᱠᱷᱟᱡ ᱟᱫᱚ ᱟᱹᱰᱤ ᱟᱴ ᱵᱚᱱ ᱛᱟᱭᱱᱚᱢ ᱪᱟᱞᱟᱜᱼᱟ ᱴᱷᱤᱠ ᱜᱮᱭᱟ ᱟᱫᱚ ᱡᱚᱛᱚ ᱦᱚᱲ ᱜᱮ ᱩᱥᱟᱹᱨᱟᱥᱟᱹᱨᱟ ᱠᱚ ᱢᱮᱱ ᱵᱟᱲᱟᱭ ᱫᱟ ᱛᱚ ᱟᱫᱚ ᱚᱱᱟ ᱥᱟᱶᱛᱮ ᱵᱚᱞᱮ ᱡᱮᱴᱟᱛᱮ ᱵᱚᱨᱛᱚᱢᱟᱱ ᱨᱮ ᱧᱮᱞ ᱧᱟᱢᱚᱜᱼᱟ ᱴᱟᱠᱴᱟᱨ ᱛᱮᱜᱮ ᱥᱤ ᱦᱩᱭ ᱵᱟᱲᱟᱜ ᱠᱟᱱᱟ
ᱦᱩᱭᱩᱜ ᱠᱟᱱᱟ ᱟᱫᱚ ᱟᱫᱚ ᱜᱚᱝᱠᱮ ᱟᱞᱮ ᱥᱮᱫ ᱡᱮᱢᱚᱱ ᱱᱚᱱ ᱛᱮ ᱫᱚ ᱵᱮᱥᱤ ᱦᱩᱲᱩ ᱢᱟᱱᱮ ᱦ ᱦᱩᱭᱩᱜ ᱜᱮᱭᱟ ᱱᱚᱱ ᱢᱟ ᱱᱚᱱᱛᱮ ᱫᱚ ᱵᱩᱨᱩ ᱫᱤᱥᱚᱢ ᱛᱚ ᱟᱨ ᱚᱱᱛᱮ ᱢᱟᱞᱫᱟ ᱥᱮᱫ ᱫᱚ ᱢᱟᱱᱮ ᱥᱚᱢᱚᱛᱚᱞ ᱮᱨᱤᱭᱟ ᱟᱞᱮ ᱱᱚᱛ ᱱᱚᱜᱚᱭ ᱡᱮᱢᱚᱱ ᱥᱚᱨᱱᱚ ᱞᱚᱞᱟᱴ ᱛᱤᱱ ᱛᱤᱱ ᱵᱤᱵᱤ ᱤᱞᱮᱵᱷᱮᱱ ᱚᱱᱟ ᱠᱚ ᱦᱩᱲᱩ ᱪᱟᱥ ᱦᱩᱭᱩᱜᱼᱟ ᱢᱟᱱᱮ ᱵᱮᱥᱤ ᱦᱩᱭᱩᱜᱼᱟ ᱟᱨᱠᱤ ᱢᱟᱱᱮ ᱛᱤᱱ ᱢᱟᱥᱮᱨ ᱡᱟᱦᱟᱸ ᱡᱟᱦᱟᱸ ᱠᱚ ᱢᱮ ᱯᱮ ᱪᱟᱸᱫᱳ ᱨᱮᱱᱟᱜ ᱦᱳᱲᱳ ᱟᱨᱠᱤ ᱯᱚᱭᱭᱛᱟᱞᱞᱤᱥ ᱯᱮ ᱪᱟᱸᱫᱚ ᱱᱚᱝᱠᱟ ᱜᱚᱝᱠᱮ ᱟᱯᱮ ᱥᱮᱫ ᱫᱚ ᱚᱱᱠᱟᱱ ᱚᱠᱟ ᱞᱮᱠᱟᱱ ᱦᱩᱲᱩ ᱠᱚ ᱨᱚᱦᱚᱭ ᱛᱮ ᱦᱮᱸ ᱮᱨᱛᱮ ᱟᱨᱠᱤ
ᱚ ᱟᱞᱮ ᱥᱮᱫ ᱢᱟ ᱢᱚᱴᱟᱢᱩᱴᱤ ᱥᱟᱵ ᱠᱟᱜ ᱢᱮ ᱚᱱᱠᱟ ᱦᱟᱡᱟᱨ ᱵᱤᱵᱤ ᱵᱤᱥᱤᱨ ᱵᱷᱟᱜᱽ ᱵᱟᱠᱚ ᱨᱚᱦᱚᱭ ᱵᱟᱲᱟᱭᱟ ᱦᱟᱡᱟᱨ ᱵᱤᱵᱤ ᱨᱚᱱᱡᱚᱱᱟ
ᱦ ᱦᱮᱸ ᱦᱮᱸ ᱦᱮᱸ ᱟᱸᱡᱚᱢ ᱫᱚ ᱟᱸᱡᱚᱢ ᱠᱟᱱ ᱜᱮᱭᱟ ᱟᱨ ᱛᱟᱦᱚᱞᱮ ᱚᱱᱟ ᱟᱨ ᱤᱭᱟᱹ ᱤᱭᱟᱹ ᱫᱚ ᱚᱱᱮ ᱡᱟᱦᱟᱸ ᱦᱩᱲᱩ ᱠᱚᱠᱚ ᱯᱟᱭᱮᱥ ᱤᱭᱟᱹ ᱠᱚᱠᱚ ᱵᱮ ᱵᱮᱱᱟᱣ ᱚᱱᱟ ᱫᱚ ᱚᱱᱟ ᱦᱩᱲᱩ ᱠᱚᱫᱚ ᱵᱟᱯᱮ ᱨᱚᱦᱚᱭ ᱜᱮᱭᱟ
ᱚ ᱡᱮᱴᱟ ᱵᱟᱥ ᱢᱩᱛᱤ ᱡᱤ
ᱵᱟ ᱵᱟᱥᱢᱚᱛᱤᱡᱤ ᱦᱮᱸ ᱦᱮᱸ ᱚᱱᱟ ᱠᱚ ᱚᱱᱟ ᱠᱚ
ᱚᱱᱟ ᱥᱮ ᱚᱱᱟ ᱛᱩᱞᱟᱹᱭ ᱯᱧᱡᱟ ᱡᱮᱴᱟ ᱵᱮᱱ ᱢᱮᱱᱫᱟ ᱛᱩᱞᱟᱹ ᱯᱟᱸᱡᱟ ᱦᱮᱸ ᱟᱫᱚ ᱚᱱᱟ ᱥᱮᱫᱟᱭ ᱞᱟᱦᱟᱛᱮ ᱧᱚᱜ ᱠᱚ ᱨᱚᱦᱚᱭ ᱵᱟᱲᱟᱭ ᱠᱟᱱ ᱛᱟᱦᱮᱱᱟ ᱟᱫᱚ ᱱᱮᱛᱟᱨ ᱚᱱᱟ ᱯᱷᱚᱞᱚᱱ ᱠᱚᱢᱟᱣ ᱥᱮᱚᱱᱛᱮ ᱵᱚᱞᱮ ᱠᱷᱩᱵ ᱮᱠᱴᱟ ᱨᱚᱦᱚᱭ ᱵᱟᱠᱚ ᱢᱮᱱᱫᱟ ᱟᱫᱚ ᱟᱵᱚ ᱦᱚᱲᱟᱜ ᱛᱮ ᱚᱱᱟ ᱟᱹᱰᱤ ᱠᱟᱹᱢᱤ ᱨᱮᱜᱮ ᱞᱟᱹᱠ ᱪᱮᱫᱟᱜ ᱥᱮ ᱚᱱᱟ ᱫᱚ ᱚᱱᱮ ᱡᱮᱴᱟ